ᱛᱚ ᱜᱚᱝᱠᱮ
ᱦᱮᱸ ᱜᱚᱝᱠᱮ ᱡᱚᱦᱟᱨ ᱜᱮ
ᱦᱮᱸ ᱟᱸᱡᱚᱢᱚᱜ ᱠᱟᱱᱟ ᱛᱟᱦᱚᱞᱮ ᱤᱭᱟᱹ ᱟᱸᱡᱚᱢᱚᱜ ᱠᱟᱱᱟ ᱛᱚ
ᱦᱳᱭ
ᱦᱮᱸ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱟᱹᱵᱤᱱ ᱥᱟᱶᱛᱮᱜ ᱜᱚᱞᱯᱚ ᱠᱟᱛᱮᱜ ᱵᱩᱡ ᱫᱟᱹᱵᱤᱱ
ᱦᱮᱸ
ᱦᱮ ᱚᱱᱛᱮ ᱫᱚ ᱪᱟᱞᱟᱣ ᱵᱟᱝ ᱦᱩᱭ ᱠᱟᱱᱟ ᱛᱚ ᱠᱷᱩᱵ ᱮᱠᱴᱟ ᱟᱨᱠᱤ
ᱦᱮᱸ
ᱦᱮᱞᱳ ᱦᱮᱞᱳᱣ
ᱟᱸᱡᱚᱢᱚᱜ ᱠᱟᱱᱟ ᱜᱚᱝᱠᱮ᱾
ᱚ ᱴᱷᱤᱠ ᱜᱮᱭᱟ ᱤᱭᱟᱹ ᱢᱟᱱᱚᱛ᱾ ᱛᱚ ᱡᱟᱭᱜᱟ ᱴᱟᱜ ᱫᱚ ᱪᱟᱞᱟᱣ ᱫᱚ ᱵᱩᱡᱷᱟᱹᱣ ᱞᱮᱱᱟ ᱟᱫᱚ ᱴᱟᱭᱤᱢ ᱵᱟᱝ ᱦᱩᱭᱩᱜ ᱟᱥᱮ ᱫᱟᱬᱟᱱ ᱦᱚᱸ᱾ ᱫᱟᱬᱟᱱ ᱢᱟᱡᱷᱮ ᱢᱚᱫᱽᱫᱷᱮ ᱪᱟᱞᱟᱣ ᱞᱟᱹᱠᱛᱤ᱾
ᱚ ᱦᱤᱡᱩᱜ ᱵᱮᱱ ᱟᱹᱰᱤ ᱢᱚ ᱟᱹᱰᱤ ᱱᱟᱯᱟᱭ ᱜᱮ ᱟᱹᱭᱠᱟᱹᱜ ᱜᱮᱭᱟ ᱱᱚᱛᱮ ᱫᱚ ᱱᱚᱛᱮ ᱫᱚ ᱨᱮᱭᱟᱲ ᱨᱮᱭᱟᱲ ᱢᱚᱥᱩᱢ ᱱᱚᱛᱮ ᱫᱟᱨᱮ ᱠᱚ ᱛᱟᱯᱚᱨᱮ ᱱᱚᱛᱮ ᱵᱩᱨᱩ ᱵᱤᱨᱵᱩᱨᱩ ᱫᱤᱥᱚᱢ ᱠᱟᱱᱟ ᱛᱚ ᱟᱹᱰᱤ ᱢᱚᱸᱡᱽ ᱟᱹᱭᱠᱟᱹᱜ ᱠᱟᱱᱟ ᱱᱚᱛᱮ ᱫᱚ
ᱦᱳᱭ ᱚᱱᱠᱟᱱᱟᱜ ᱡᱟᱭᱜᱟ ᱪᱟᱞᱟᱣ ᱛᱚ ᱵᱩᱡᱷᱟᱹᱣᱱᱤᱡ ᱜᱮᱭᱟ ᱥᱮ
ᱱᱚᱛᱮ ᱫᱚ ᱥᱚᱵᱽ ᱥᱩᱚᱢᱚᱭ ᱜᱮ ᱨᱮᱭᱟᱲ ᱜᱮᱭᱟ ᱥᱚᱵᱽ ᱥᱚᱢᱚᱭ ᱜᱮ ᱥᱩᱭᱤᱴ ᱥᱴᱟᱨ ᱠᱚ ᱡᱮᱠᱮᱴ ᱠᱚ ᱥᱚᱸᱜᱮ ᱛᱮ ᱥᱚᱸᱜᱮ ᱛᱚᱨᱟᱠᱟᱜ -ᱟ
ᱦᱳᱭ ᱢᱟ ᱦᱮᱸ ᱦᱮᱸ
ᱦᱳᱭ
ᱛᱟᱦᱚᱞᱮ ᱚᱱᱛᱮ ᱫᱚ ᱢᱟᱱᱮ ᱪᱮᱜᱠᱟ ᱦᱚᱲ ᱢᱮᱱᱟᱜ ᱠᱚᱣᱟ ᱪᱮᱫᱠᱟᱱ ᱟᱨᱠᱤ ᱢᱟᱱᱮ ᱪᱤᱠᱠᱟᱱ ᱫᱤᱠᱩ ᱥᱮ ᱡᱟᱦᱟᱱ ᱤᱭᱟᱹ
ᱟᱵᱚ ᱪᱷᱟᱛᱤᱠ ᱠᱚ ᱛᱟᱦᱮᱱ ᱠᱟᱱᱟ ᱱᱚᱛᱮ ᱨᱮᱫᱚ ᱡᱮᱢᱚᱱ ᱦᱩᱭᱱᱟᱠᱚ ᱱᱮᱯᱟᱞᱤ ᱦᱳᱭ ᱦᱩᱸ
ᱦᱮᱸ ᱟᱹᱰᱤ ᱱᱟᱯᱟᱭ ᱦᱚᱲ ᱜᱮ ᱠᱟᱱᱟ ᱠᱚ ᱩᱱᱠᱩ ᱩᱱᱠᱩ ᱛᱩᱞᱩᱡ ᱦᱚᱸᱵᱤᱱ ᱢᱮᱥᱟ ᱵᱟᱲᱟᱜ ᱜᱮᱭᱟ
ᱮᱻ ᱟᱹᱞᱤᱧ ᱫᱚ ᱩᱸ ᱚᱱᱠᱟ ᱫᱚ ᱢᱮᱥᱟ ᱫᱚ ᱵᱟᱹᱱᱩᱜ ᱞᱤᱧᱟᱹ ᱢᱟᱱᱮ ᱚᱱ ᱼᱼ ᱛᱮ ᱨᱮᱠᱚ ᱠᱟᱹᱢᱤᱭ ᱜᱮᱭᱟ ᱛᱚ ᱫᱟᱫᱟ ᱛᱟᱠᱚ ᱦᱳᱭ ᱢᱟᱱᱮ ᱚᱱᱛᱮ ᱨᱮᱠᱚ ᱠᱟᱹᱢᱤᱭᱮᱫ ᱠᱟᱱᱟ ᱟᱹᱞᱤᱧ ᱫᱚ ᱱᱚᱸᱰᱮ ᱞᱤᱧ ᱛᱮᱦᱮᱧ ᱫᱚ ᱱᱚᱸᱰᱮ ᱮᱴᱟᱜ ᱵᱨᱟᱧᱪ ᱨᱮ ᱦᱮᱱᱟᱜ ᱞᱤᱧᱟᱹ ᱛᱚ ᱱᱚᱰᱮ ᱫᱚ ᱢᱮᱱ ᱥᱮᱴᱟᱨ ᱦᱮᱱᱟᱜᱼ ᱟᱹᱞᱤᱧ ᱫᱚ ᱱᱚᱸᱰᱮ ᱠᱷᱚᱱᱞᱤᱧ ᱦᱤᱥᱟᱹ ᱵᱟᱲᱟᱭᱮᱫ ᱠᱟᱱᱟ ᱠᱟᱹᱢᱤ ᱨᱮᱱᱟᱜ
ᱦᱮᱸ ᱦᱮᱸ ᱦᱮᱸ
ᱦᱳᱭ ᱮᱠᱟᱣᱩᱱᱴ ᱨᱮᱱᱟᱜ ᱞᱤᱧ ᱠᱟᱹᱢᱤᱭᱮᱫ ᱠᱟᱱᱟ
ᱪᱮᱫ ᱵᱤᱱ ᱠᱟᱹᱢᱤ ᱠᱟᱱᱟ
ᱮᱠᱟᱣᱩᱱᱴᱤᱝ ᱨᱮᱱᱟᱜ ᱢᱟᱱᱮ ᱦᱤᱥᱟᱹᱵ ᱛᱮᱥᱟᱹᱵᱽ ᱞᱤᱧ ᱫᱚᱦᱚᱭᱮᱫ ᱠᱟᱱᱟ ᱢᱮᱱᱮᱡᱟᱨ ᱥᱩᱯᱟᱨ ᱵᱷᱟᱭᱡᱟᱨ ᱞᱮᱠᱟᱧ
ᱪᱮᱫ ᱠᱳᱢᱯᱟᱱᱤ ᱪᱮᱫ ᱠᱳᱢᱯᱟᱱᱤ ᱥᱮ
ᱡᱮᱢᱚᱱ ᱦᱮᱱᱟᱜ ᱠᱟᱹᱢᱤ ᱡᱮᱢᱚᱱ ᱵᱤᱞᱰᱤᱝ ᱨᱮᱱᱟᱜ ᱠᱟᱹᱢᱤ ᱩᱱᱠᱩ ᱞᱮᱵᱷᱟᱨ ᱢᱤᱥᱛᱨᱤᱭᱟᱜ ᱦᱤᱥᱟᱹᱵ ᱫᱚᱦᱚ
ᱚ ᱚᱱᱟ ᱦᱤᱥᱟᱹᱵ ᱫᱚᱦᱚ ᱠᱚ ᱟᱨᱠᱤ ᱚᱮᱸ ᱛᱤᱱᱟᱹᱜ ᱠᱟᱛᱮ ᱛᱟᱦᱞᱮ ᱵᱤᱱ ᱧᱟᱢ ᱫᱟ ᱟᱹᱵᱤᱱ ᱫᱚ
ᱠᱟᱹᱣᱰᱤ ᱞᱤᱧ ᱧᱟᱢ ᱫᱟ ᱱᱚᱰᱮ ᱵᱟᱨᱚ ᱛᱮᱨᱚ ᱦᱟᱡᱟᱨ
ᱚ ᱢᱟᱱᱮ ᱟᱹᱰᱤ ᱱᱟᱯᱟᱭ ᱠᱟᱹᱢᱤ ᱜᱮ ᱠᱟᱱᱟ ᱵᱟᱝ
ᱦᱳᱭ ᱛᱤᱱ ᱥᱚ ᱛᱤᱱ ᱥᱚ ᱠᱟᱛᱮ ᱯᱚᱸᱫᱽᱨᱚ ᱦᱩᱭᱩᱜ ᱠᱟᱱᱟ
ᱦᱚ ᱟᱵᱤᱱᱟᱜ ᱫᱚ ᱳᱱᱟᱹᱜ ᱠᱷᱟᱹᱴᱟᱹᱞᱤ ᱵᱟᱹᱱᱩᱜᱼᱟ
ᱦᱳᱭ
ᱟᱹᱵᱤᱱ ᱡᱟ ᱵᱤᱱ ᱢᱮᱛᱟᱞᱤᱧ ᱠᱟᱱᱟ ᱢᱤᱫ ᱫᱤᱱ ᱞᱤᱧ ᱪᱟᱞᱟᱜ ᱜᱮ ᱥᱚᱢᱚᱭ ᱠᱟᱛᱮᱫ ᱛᱟᱦᱚᱞᱮ ᱟᱹᱵᱤᱱ ᱥᱮᱫ ᱫᱟᱬᱟᱱ
ᱦᱳᱭ ᱢᱟᱱᱮ ᱱᱚᱛᱮ ᱫᱚ ᱟᱹᱰᱤ ᱢᱚᱡᱽ ᱟᱹᱭᱠᱟᱹᱜ ᱜᱮᱭᱟ ᱟᱨ ᱵᱩᱨᱩ ᱫᱤᱥᱚᱢ ᱫᱚ ᱫᱟᱬᱟᱱ ᱫᱚ ᱱᱚᱰᱮ ᱠᱷᱚᱱ ᱟᱞᱮ ᱠᱷ ᱼᱼ ᱛᱤᱨᱤᱥ ᱠᱤᱞᱳᱢᱤᱴᱟᱨ ᱜᱟ ᱦᱮᱱᱟᱜᱼᱟ
ᱛᱟᱯᱚᱨᱮ ᱛᱤᱨᱤᱥ ᱠᱷᱚᱱ ᱪᱚᱞᱞᱤᱥ ᱢᱟᱱᱮ ᱮᱨᱟᱣᱩᱱᱰ ᱚᱱᱠᱟ ᱪᱚᱞᱞᱤᱥ ᱠᱤᱞᱳᱢᱤᱴᱟᱨ ᱠᱷᱚᱱ ᱯᱚᱧᱪᱟᱥ ᱠᱤᱞᱳᱢᱤᱴᱟᱨ
ᱦᱩᱸ ᱦᱩᱸ
ᱦᱳᱭ ᱥᱩᱨ ᱜᱮᱭᱟ
ᱛᱟᱦᱚᱞᱮ ᱟᱹᱰᱤ ᱢᱟᱱᱮ ᱚᱲᱟᱜ ᱠᱚᱫᱚ ᱚᱸᱰᱮ ᱜᱮ ᱛᱟᱦᱚᱞᱮ ᱛᱟᱦᱮᱱ ᱠᱟᱱᱟ
ᱡᱮᱢᱚᱱ ᱚᱸᱰᱮ ᱠᱚ ᱫᱟᱫᱟ ᱛᱟᱠᱚ ᱠᱟᱹᱢᱤ ᱠᱟᱱᱟ ᱩᱱᱠᱩ ᱴᱷᱮᱱ ᱥᱚᱸᱜᱮ ᱛᱮᱞᱤᱧ ᱛᱟᱦᱮᱱ ᱜᱮᱭᱟ ᱢᱟᱱᱮ ᱪᱟᱞᱟᱣ ᱞᱮᱱᱠᱟᱱᱡ ᱫᱚ ᱚᱸᱰᱮ ᱡᱚᱢ ᱧᱩ ᱯᱷᱨᱤ ᱵᱟᱨᱯᱮ ᱫᱤᱱ ᱞᱟᱹᱜᱤᱫ ᱫᱚ
ᱟᱜ ᱦᱳᱭ ᱢᱟᱱᱮ ᱟᱛᱳ ᱚᱲᱟᱜ ᱫᱚ ᱟᱫᱚ ᱛᱟᱦᱚᱞᱮ ᱚᱠᱟᱨᱮᱵᱤᱱ ᱛᱟᱦᱮᱸ ᱠᱚᱜᱼᱟ ᱯᱟᱹᱦᱤᱞ ᱫᱚ ᱜᱤᱫᱽᱨᱟᱹ ᱨᱮᱫᱚ
ᱚᱜ ᱵᱟᱝ ᱟᱞᱮ ᱵᱤᱨ ᱵᱩᱨᱩ ᱩᱱᱟᱹᱜ ᱥᱟᱺᱜᱤᱧ ᱨᱮᱫᱚ ᱟᱞᱮ ᱫᱚ ᱚᱲᱟᱜ ᱫᱚ ᱵᱟᱹᱱᱩᱜ ᱛᱟᱞᱮᱭᱟ ᱚᱱᱛᱮ ᱫᱚ ᱢᱟᱱᱮ ᱟᱞᱮ ᱫᱚ ᱱᱚ ᱼᱼ ᱛᱮ ᱥᱚᱢᱚᱛᱚᱞ ᱧᱚᱜᱼ ᱡᱟᱭᱜᱟ ᱨᱮᱜᱮ ᱦᱮᱱᱟᱜ ᱛᱟᱞᱮᱭᱟ ᱟᱞᱮ ᱚᱲᱟᱜ ᱠᱚᱫᱚ
ᱦᱳᱭ
ᱢᱟᱱᱮ ᱚᱱᱛᱮ ᱫᱚ ᱪᱟᱞᱟᱣ ᱵᱟᱲᱟ ᱟᱠᱟᱱ ᱜᱮᱭᱟᱢ
ᱦᱮᱸ ᱢᱟᱱᱮ ᱚᱱᱟ ᱠᱚᱨᱮ ᱫᱚ ᱫᱟᱬᱟ ᱵᱟᱲᱟ ᱫᱚ ᱦᱩᱭ ᱠᱟᱱᱟ
ᱦᱮᱸ ᱟᱹᱰᱤ ᱱᱟᱯᱟᱭ ᱡᱟᱭᱜᱟ ᱠᱟᱱᱟ
ᱦᱮᱸ ᱱᱟᱯᱟᱭ ᱫᱚ ᱟᱹᱰᱤ ᱱᱟᱯᱟᱭ ᱡᱟᱭᱜᱟ ᱜᱮ ᱥᱮᱯᱷ ᱜᱮᱭᱟ ᱚᱱᱠᱟ ᱮᱴᱠᱮᱴᱚᱬᱮ ᱵᱟᱝ ᱦᱩᱭᱩᱜ ᱜᱮᱭᱟ ᱢᱟᱱᱮ ᱨᱩᱞᱥ ᱨᱮᱜᱩᱞᱮᱥᱚᱱ ᱚᱱᱛᱮᱱᱟᱜ ᱡᱩᱫᱤᱢ ᱯᱷᱳᱞᱳ ᱞᱮᱠᱷᱟᱡ ᱛᱚᱵᱮ ᱫᱚ ᱮᱸᱴᱠᱮᱴᱚᱬᱮ ᱫᱚ ᱚᱱᱠᱟ ᱵᱟᱝ ᱦᱩᱭᱩᱜ ᱜᱮᱭᱟ
ᱦᱩᱸ
ᱚ ᱦᱳᱭ
ᱪᱟᱞᱟᱣ ᱦᱩᱭᱩᱜ ᱜᱮᱭᱟ ᱢᱤᱫ ᱪᱷᱚᱴ ᱵᱚᱞᱮ ᱯᱷᱟᱸᱠᱟ ᱧᱟᱢ ᱞᱮᱠᱷᱟᱱ ᱫᱟᱬᱟᱱ
ᱦᱩᱸ
ᱚᱱᱠᱟᱱᱟᱜ ᱵᱩᱨᱩ ᱡᱟᱭᱜᱟ ᱠᱚ ᱵᱟᱹᱞᱤᱧ ᱧᱮᱞ ᱵᱟᱲᱟ ᱟᱠᱟᱫᱟ ᱛᱚ ᱪᱟᱞᱟᱜ ᱦᱩᱭᱩᱜᱼᱟ
ᱦᱳᱭ
ᱛᱟᱦᱚᱞᱮ ᱟᱹᱵᱤᱱ ᱥᱮᱫ ᱞᱤᱧ ᱵᱚᱞᱚᱱᱟ ᱛᱚ ᱛᱟᱦᱚᱞᱮ ᱫᱟᱬᱟᱱ ᱢᱟᱲᱟᱱ ᱥᱮᱱ ᱞᱮᱱᱠᱷᱟᱱ
ᱦᱮᱸ ᱦᱮᱸ ᱦᱮᱸ ᱦᱮᱡ ᱫᱟᱲᱮᱭᱟᱜᱼᱟ ᱯᱮ ᱚᱥᱩᱵᱤᱫᱟ ᱵᱟᱹᱱᱩᱜᱼᱟ
ᱛᱟᱦᱚᱞᱮ ᱯᱮᱲᱟᱞᱤᱧ ᱧᱟᱢ ᱛᱚ ᱛᱟᱦᱚᱞᱮ
ᱦᱮᱸ
ᱦᱩᱸ
ᱦᱮᱸ ᱪᱮᱫᱟᱜ ᱵᱟᱝ ᱟᱵᱚ ᱟᱵᱚ ᱥᱟᱱᱛᱟᱲ ᱥᱟᱱᱛᱟᱲ ᱜᱮ ᱟᱵᱚ ᱥᱟᱱᱛᱟᱲ ᱥᱟᱱᱛᱟᱲ ᱢᱟᱹᱱ, ᱢᱟᱹᱱᱢᱤ ᱡᱩᱫᱤ ᱵᱟᱵᱚ ᱯᱮᱲᱟ ᱞᱮᱱᱠᱷᱟᱡ ᱫᱚ ᱚᱠᱚᱭ ᱠᱚᱠᱚ ᱯᱮᱲᱟ ᱵᱚᱱᱟ, ᱫᱤᱠᱩ ᱪᱷᱟᱹᱛᱤᱠ ᱛᱚ ᱵᱟᱠᱚ ᱯᱮᱲᱟ ᱵᱚᱱᱟ ᱟᱵᱚ ᱫᱚ ᱾
ᱦᱳᱭ ᱦᱳᱭ ᱚᱱᱟ ᱜᱮᱛᱚ
ᱦᱚᱭ ᱦᱮᱸ
ᱢᱟᱱᱮ ᱠᱟᱹᱴᱤᱡ ᱪᱟᱞᱟᱣ ᱵᱩᱡᱷᱟᱹᱣ ᱞᱤᱧᱟᱹ ᱟᱹᱞᱤᱧ ᱟᱨᱠᱤ ᱚᱱᱟ ᱡᱟᱭᱜᱟ ᱠᱚ ᱟᱹᱻ ᱧᱮᱞ ᱵᱷᱟᱜᱮ ᱵᱩᱡᱷᱟᱹᱣ ᱞᱮᱫ ᱟᱨᱠᱤ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
ᱩᱱ ᱢᱟᱨᱟᱝ ᱟᱜ ᱵᱩᱨᱩ ᱟᱹᱰᱤ ᱢᱟᱨᱟᱝ ᱮᱠ ᱵᱟᱨᱮ ᱚᱱᱠᱟ ᱧᱮᱞ ᱵᱟᱝ ᱦᱩᱭ ᱟᱠᱟᱱᱟ ᱟᱨᱠᱤ
ᱦᱩᱸ
ᱢᱟᱱᱮ ᱵᱩᱨᱩ ᱵᱩᱨᱩ ᱟᱹᱰᱤ ᱢᱟᱨᱟᱝ ᱛᱟᱦᱮᱸᱱᱟ, ᱞᱟᱛᱟᱨ ᱨᱮ ᱯᱩᱨᱟᱹ ᱜᱷᱟᱥ ᱛᱮ ᱞᱮᱵᱮᱞ ᱚᱱᱟ ᱥᱟᱹᱜᱤᱧ ᱠᱷᱚᱡ ᱧᱮᱞ ᱚᱱᱟ ᱵᱷᱤᱭᱩ ᱠᱩᱴᱷᱤᱱ ᱵᱷᱟᱜᱮ ᱵᱩᱡᱷᱟᱹᱜ
ᱦᱳᱭ ᱢᱟᱱᱮ ᱥᱤᱸᱡᱟ ᱥᱩᱡᱟ ᱥᱟᱹᱜᱤᱧ ᱠᱷᱚᱡ ᱧᱮᱞᱚᱜ ᱠᱟᱱᱟ ᱛᱤᱱᱟᱹᱜ ᱢᱚᱸᱡᱽ ᱧᱮᱞᱚᱜ ᱠᱟᱱᱟ ᱥᱩᱨ ᱠᱷᱚᱡ ᱫᱚ ᱟᱨᱦᱚᱸ ᱪᱮᱫ ᱞᱮᱠᱟ ᱞᱟᱛᱟᱨ ᱨᱮ ᱵᱚ ᱛᱟᱦᱮᱸᱱ ᱠᱟᱱᱟ ᱚᱱᱠᱟ ᱟ ᱜᱮ ᱧᱮᱞᱚᱜ ᱜᱮᱭᱟ ᱠᱤᱱᱛᱩ ᱥᱟᱹᱜᱤᱧ ᱠᱷᱚᱡ ᱫᱚ ᱧᱮᱞᱚᱜ ᱜᱮᱭᱟ ᱮᱠᱮᱱ ᱫᱟᱨᱮ ᱫᱟᱨᱮ ᱜᱮ ᱟᱹᱰᱤ ᱢᱚᱡᱽ ᱧᱮᱞᱚᱜᱼᱟ
ᱦᱳᱭ ᱦᱳᱭ
ᱦᱚᱭ ᱟᱨ ᱡᱮᱢᱚᱱ ᱡᱮᱢᱚᱱ ᱦᱩᱭᱱᱟ ᱡᱮᱢᱚᱱ ᱨᱤᱢᱤᱞ, ᱨᱤᱢᱤᱞ ᱫᱚ ᱧᱮᱞᱚᱜ ᱠᱟᱱᱟ ᱡᱮᱢᱚᱱ, ᱩᱰᱟᱹᱣ ᱦᱤᱡᱩᱜ ᱠᱟᱱᱟ ᱡᱮᱢᱚᱱ ᱟᱢ ᱴᱷᱮᱱ ᱜᱮ
ᱦᱳᱭ ᱚᱱᱠᱟᱱᱟᱜ ᱫᱨᱤᱥᱥᱚ ᱠᱚᱜᱮ ᱛᱚ, ᱵᱟᱹᱞᱤᱧ ᱧᱮᱞ ᱟᱠᱟᱫᱟ ᱥᱮ ᱚᱱᱟ ᱠᱚ ᱢᱟᱱᱮ ᱢᱳᱵᱟᱭᱤᱞ ᱠᱚᱨᱮ ᱜᱮ ᱧᱮᱞ ᱵᱟᱲᱟ ᱦᱩᱭ ᱟᱠᱟᱱᱟ ᱟᱹᱰᱤ ᱱᱟᱯᱟᱭ ᱧᱮᱞᱚᱜᱼᱟ ᱠᱤᱱᱛᱩ ᱟᱫᱚ ᱨᱤᱭᱮᱞ ᱫᱚ ᱵᱟᱝ ᱧᱮᱞ ᱦᱩᱭ ᱟᱠᱟᱱᱟ ᱥᱮ
ᱦᱳᱭ ᱟᱹᱞᱤᱧ ᱫᱚ ᱟᱹᱰᱤ ᱢᱚᱫᱮ ᱚᱸᱰᱮ ᱡᱮᱢᱚᱱ ᱞᱮᱵᱟᱨ ᱞᱤᱧ ᱠᱟᱹᱢᱤ ᱞᱮᱫᱟ ᱛᱷᱚᱨ ᱞᱟᱦᱟᱛᱮ ᱛᱚ ᱚᱱᱟ ᱛᱮᱞᱤᱧ ᱞᱟᱹᱭ ᱫᱟᱲᱮᱭᱟᱜ ᱠᱟᱱᱟ ᱚᱱᱟ ᱠᱚᱨᱮ ᱞᱤᱧ ᱠᱟᱹᱢᱤ ᱵᱟᱲᱟ ᱠᱟᱣ ᱚᱱᱟ ᱠᱚᱨᱮ ᱞᱤᱧ ᱛᱟᱦᱮᱸ ᱵᱟᱲᱟᱣ ᱟᱠᱟᱱᱟ ᱟᱹᱰᱤᱜᱮ ᱨᱮᱭᱟᱲ ᱜᱮᱭᱟ ᱚᱱᱛᱮ ᱫᱚ
ᱦᱟᱹ ᱦᱟᱸ ᱟᱹᱰᱤ ᱜᱮ ᱨᱮᱭᱟᱲᱟ ᱵᱟᱝ
ᱦᱮᱸ ᱟᱹᱰᱤ ᱜᱮ ᱨᱮᱭᱟᱲᱟ ᱵᱟᱨᱦᱮ ᱨᱮ ᱵᱟᱢ ᱛᱟᱦᱮᱸ ᱵᱟᱵᱮᱱ ᱫᱟᱲᱮᱭᱟᱜᱼᱟ ᱵᱟᱨᱦᱮ ᱨᱮᱫᱚ, ᱥᱩᱴ ᱪᱮᱴᱟᱹᱨ ᱠᱚ ᱵᱟᱵᱮᱱ ᱦᱚᱨᱚᱜ ᱞᱮᱠᱷᱟᱡ ᱫᱟᱠᱚ ᱢᱮᱱᱮᱫ ᱫᱟᱹᱧ ᱡᱮᱢᱚᱱ ᱠᱩᱪᱷ ᱦᱚᱲ ᱠᱚ ᱥᱚᱵᱚᱜᱮᱜ ᱵᱮᱱ ᱞᱮᱠᱟ ᱵᱮᱱ ᱠᱚ ᱟᱹᱭᱠᱟᱹᱣᱟ
ᱚ ᱦᱚᱭ ᱦᱚ
ᱦᱮᱸ ᱟᱹᱰᱤ ᱫᱚᱢ ᱜᱮ ᱦᱳᱭ ᱟᱭᱟ
ᱟᱹᱧ ᱦᱩ ᱛᱟ ᱦᱚᱞᱮ ᱟᱢ ᱟᱹᱵᱤᱱ ᱫᱚ ᱤᱭᱟᱹ ᱚᱲᱟᱜ ᱦᱚᱲ ᱛᱩᱞᱩᱡ ᱵᱤᱱ ᱛᱟᱦᱮ ᱱᱟᱥᱮ ᱮᱠᱞᱟ ᱜᱮ
ᱟᱹᱜ ᱟᱹᱞᱤᱧ, ᱟᱹᱞᱤᱧ ᱫᱚ ᱱᱚᱸᱰᱮ ᱫᱚ ᱫᱚᱠᱟᱱ ᱨᱮ ᱞᱤᱧ ᱱᱤᱛᱚᱜ ᱫᱚ ᱞᱤᱧ ᱛᱟᱦᱮᱸᱱ ᱠᱟᱱᱟ ᱢᱟᱹᱞᱤᱠᱟᱜ ᱫᱚᱠ ᱫᱚᱠᱟᱱ ᱦᱮᱱᱟᱜ ᱛᱟᱭᱟ ᱛᱚ ᱚᱱᱟ ᱫᱚᱠᱟᱱ ᱨᱮᱞᱤᱧ ᱛᱟᱦᱮᱸᱱ ᱠᱟᱱᱟ ᱱᱤᱛᱳᱜ ᱫᱚ ᱚᱲᱟᱜ ᱨᱮᱜᱮ ᱞᱤᱧ ᱛᱟᱦᱮᱸᱱ ᱠᱟᱱᱟ ᱤᱧ ᱫᱚ
ᱢᱟᱱᱮ ᱚᱸᱰᱮ ᱠᱟᱹᱢᱤ ᱭᱟᱵᱤᱱ ᱟᱨ ᱵᱤᱱ ᱚᱲᱟᱜ ᱨᱮ ᱵᱤᱱ ᱪᱟᱞᱟᱜᱼᱟ ᱾
ᱦᱮᱸ ᱚᱲᱟᱜ ᱨᱮ ᱞᱤᱧ ᱛᱟᱦᱮᱱ ᱠᱟᱱᱟ ᱱᱤᱛᱚᱜ ᱫᱚ
ᱚ ᱢᱟᱱᱮ ᱦᱮᱸ ᱚᱲᱟᱜ ᱨᱮᱜᱮ ᱢᱟᱱᱮ ᱜᱚ ᱵᱟᱵᱟ ᱛᱩᱞᱩᱡ
ᱦᱮᱸ ᱦᱮᱸ ᱦᱮᱸ ᱦᱮᱸ ᱟᱨ ᱦᱟᱸᱰᱮ ᱵᱩᱨᱩ ᱫᱤᱥᱚᱢ ᱠᱚᱨᱮ ᱫᱚ ᱟᱨ ᱱᱚᱸᱰᱮ ᱟᱹᱞᱤᱧ ᱫᱟᱫᱟ ᱛᱟᱠᱚ ᱠᱚ ᱛᱟᱦᱮᱸᱱ ᱠᱟᱱᱟ ᱢᱟᱹᱞᱤᱠ ᱛᱟᱠᱚ ᱦᱚᱸ ᱩᱱᱠᱩ ᱦᱚᱸ ᱚᱸᱰᱮ ᱠᱚ ᱛᱟᱦᱮᱸᱱ ᱠᱟᱱᱟ ᱚᱸᱰᱮ ᱠᱚ ᱠᱟᱹᱢᱤᱜ ᱠᱟᱱᱟ
ᱦᱩᱸ ᱛᱟᱦᱚᱞᱮ ᱢᱤᱫ ᱫᱷᱟᱣ ᱞᱤᱧ ᱪᱟᱞᱟᱜᱼᱟ ᱟᱹᱵᱤᱱᱟᱜ ᱚᱲᱟᱜ ᱥᱮᱫ ᱟᱨᱠᱤ ᱫᱟᱬᱟᱱ ᱦᱩᱭᱩᱜ-ᱟ ᱟᱨᱠᱤ ᱢᱤᱫ ᱥᱟᱶ ᱛᱮᱜᱮ ᱛᱟᱦᱚᱞᱮ
ᱦᱮᱸ ᱡᱮᱢᱚᱱ ᱱᱚᱜᱚᱸᱭ ᱟᱹᱞᱤᱧ ᱵᱚᱭᱦᱟ ᱦᱟᱺᱰᱤ ᱛᱟᱦᱮᱱ ᱠᱟᱱᱟ ᱠᱟᱞᱤᱢᱯᱚᱝ ᱨᱮ ᱡᱮᱢᱚᱱ ᱠᱟᱞᱤᱢᱯᱚᱝ ᱡᱟᱭᱜᱟ ᱫᱚ ᱟᱹᱰᱤ ᱯᱷᱮᱢᱟᱥ ᱜᱮᱭᱟ ᱚᱸᱰᱮ ᱫᱚ, ᱡᱮᱢᱚᱱ ᱚᱸᱰᱮ ᱫᱚ ᱥᱩᱯᱟᱨ ᱵᱷᱟᱭᱡᱟᱨ ᱮ ᱛᱟᱦᱮᱸᱱ ᱠᱟᱱᱟ ᱟᱹᱞᱤᱧ ᱵᱚᱭᱦᱟ ᱩᱱᱤ ᱫᱚᱭ ᱠᱟᱹᱢᱤ ᱵᱟᱲᱟᱭᱮᱫ ᱠᱟᱱᱟ ᱚᱸᱰᱮ ᱜᱮ
ᱦᱩᱸ
ᱦᱳᱭ
ᱟᱨ ᱚᱱᱮ ᱡᱟᱭᱜᱟ ᱨᱮᱱᱟᱜ ᱫᱚ ᱪᱮᱫ ᱧᱩᱛᱩᱢ ᱢᱟᱱᱮ ᱟᱹᱵᱤᱱ ᱟᱨ ᱡᱟᱦᱟᱸ ᱨᱮᱵᱤᱱ ᱛᱟᱦᱮᱸᱱᱟᱵᱤᱱ ᱚᱠᱟᱨᱮ
ᱚ ᱚᱱᱟ ᱠᱚ ᱚᱱᱟ ᱠᱚᱫᱚ ᱵᱟᱝ ᱞᱟᱹᱭ ᱦᱩᱭᱩᱜᱼᱟ ᱜᱟᱱᱚᱜᱼᱟ ᱚᱱᱟ ᱫᱚ ᱱᱤᱭᱟᱹ ᱟᱞᱟᱝ ᱞᱟᱝ ᱨᱚᱯᱚᱲᱮᱜ ᱠᱟᱱᱟ ᱵᱟᱝ ᱱᱚᱸᱰᱮ ᱵᱟᱝ ᱞᱟᱹᱭᱩᱜᱼᱟ ᱚᱱᱟ ᱫᱚ ᱯᱨᱟᱭᱵᱷᱮᱴ ᱨᱮ ᱜᱟᱞᱢᱟᱨᱟᱣ ᱦᱩᱭᱩᱜᱼᱟ
ᱚ ᱚᱱᱟ ᱚᱱᱟ ᱢᱟᱱᱮ ᱦᱟᱱᱟ ᱠᱚ ᱵᱩᱡᱽ ᱥᱟᱲᱟ
ᱦᱳᱭ ᱢᱟᱱᱮ ᱟᱞᱟᱝ ᱟᱜ ᱴᱷᱤᱠᱟᱹᱱᱟ ᱵᱟᱝ ᱞᱟᱹᱭᱩᱜᱼᱟ ᱚᱸᱰᱮ ᱫᱚ ᱱᱤᱛᱚᱜ ᱠᱟᱹᱨᱤᱭᱟ ᱮᱯ ᱨᱮᱞᱟᱝ ᱜᱟᱞᱢᱟᱨᱟᱜ ᱠᱟᱱᱟ ᱛᱚ ᱦᱮᱸ ᱱᱚᱸᱰᱮ ᱵᱟᱝ ᱞᱟᱹᱭᱚᱜᱼᱟ
ᱳ ᱳ ᱤᱧ ᱫᱚ ᱵᱟᱹᱧ ᱵᱟᱰᱟᱭ ᱛᱟᱦᱮᱸᱜᱼᱟ ᱚᱱᱟ ᱫᱚ ᱟᱨᱠᱤ ᱢᱟᱱᱮ ᱮᱢᱱᱤ ᱰᱟᱭᱟᱞ ᱠᱚᱨᱮ ᱫᱚ ᱜᱟᱱᱚᱜᱼᱟ
ᱦᱮᱸ ᱦᱮᱸ ᱦᱮᱸ ᱡᱮᱢᱚᱱ ᱡᱮᱢᱚᱱ ᱧᱩᱛᱩᱢ ᱟᱨ ᱴᱷᱤᱠᱟᱱᱟ ᱫᱚ ᱵᱟᱝ ᱜᱟᱱᱚᱜᱼᱟ
ᱳ ᱳ ᱳ ᱤᱧ ᱫᱚ ᱵᱟᱹᱧ ᱵᱟᱲᱟᱭ ᱛᱟᱦᱮᱸᱜ ᱵᱟᱹᱧ ᱵᱩᱡᱽ ᱫᱟᱲᱮᱭᱟᱫᱟ
ᱦᱳᱭ ᱦᱳᱭ
ᱦᱮᱸ ᱟᱹᱰᱤ ᱱᱟᱯᱟᱭ ᱜᱮ ᱛᱟᱦᱚᱞᱮ ᱚᱱᱟ ᱦᱚᱢ ᱢᱟᱱᱮ ᱚᱱᱟᱢ ᱵᱩᱨᱩ ᱠᱚᱦᱚᱸ ᱟᱹᱰᱤ ᱢᱟᱱᱮ ᱵᱷᱤᱭᱩ ᱠᱚ ᱟᱹᱰᱤ ᱵᱷᱟᱹᱜᱤ ᱜᱮᱭᱟ ᱛᱚ
ᱦᱮᱸ ᱦᱮᱸ ᱟᱨ ᱢᱤᱫ ᱴᱮᱡ ᱴᱚᱯᱤᱠ ᱤᱧ ᱞᱟᱹᱭᱮᱫ ᱛᱟᱞᱟᱝᱼᱟ ᱦᱮᱸ
ᱦᱮᱸ
ᱡᱮᱢᱚᱱ ᱦᱩᱭᱩᱜ ᱠᱟᱱᱟ ᱟᱵᱚᱣᱟᱜ ᱥᱟᱱᱛᱟᱲ ᱥᱚᱢᱟᱡᱽ ᱨᱮ ᱡᱮᱢᱚᱱ ᱦᱟᱺᱰᱤ ᱯᱟᱹᱣᱨᱟᱹ ᱨᱮᱱᱟᱜ ᱵᱟᱨᱮ ᱛᱮᱞᱟᱝ ᱨᱚᱯᱚᱲ ᱠᱮᱭᱟ ᱢᱤᱫ ᱜᱷᱟᱹᱲᱤ
ᱦᱮᱸ
ᱢᱟᱱᱮ ᱦᱮᱸ ᱢᱟ ᱡᱮᱢᱚᱱ ᱟᱵᱚᱣᱟᱜ ᱦᱟᱺᱰᱤ ᱯᱟᱹᱣᱨᱟᱹ ᱛᱤᱱᱟᱹᱜ ᱜᱟᱡ ᱥᱟᱹᱦᱤ ᱜᱮᱭᱟ ᱟᱨ ᱛᱤᱱᱟᱹᱜ ᱜᱟᱱ ᱜᱟᱞᱟᱛ ᱜᱮᱭᱟ
ᱚᱱᱟ ᱠᱚᱫᱚ ᱵᱚᱸᱜᱟ ᱵᱩᱨᱩ ᱫᱚ ᱞᱟᱹᱠᱛᱤᱭᱟᱱ ᱜᱮᱭᱟ ᱦᱚᱲᱟᱜ ᱫᱚ ᱟᱫᱚ ᱟᱢ ᱤᱭᱟᱹ ᱫᱷᱟᱹᱵᱤᱡ ᱫᱚ ᱵᱟᱝ ᱧᱩ ᱵᱩᱞ ᱫᱷᱟᱹᱵᱤᱡ ᱫᱚ ᱵᱟᱝ ᱥᱮ ᱪᱮᱫ
ᱦᱳᱭ
ᱢᱟᱱᱮ ᱡᱷᱚᱛᱚ ᱜᱮ ᱞᱟᱹᱠᱛᱤ ᱫᱚ ᱞᱟᱹᱠᱛᱤᱟ ᱟᱵᱚ ᱥᱟᱱᱛᱟᱲᱟᱜ ᱫᱚ ᱚᱱᱟ ᱪᱷᱟᱲᱟ ᱪᱮᱫ ᱦᱚᱸ ᱵᱟᱝ ᱦᱩᱭᱩᱜᱼᱟ
ᱦᱳᱭ ᱦᱳᱭ ᱦᱳᱭ
ᱥᱮ ᱪᱮᱫ ᱟᱯᱮ ᱟᱹᱵᱤᱱ ᱟᱹᱵᱤᱱ ᱦᱚᱸ ᱛᱚᱵᱤᱱ ᱚᱱᱛᱮ ᱢᱟᱱᱮ ᱵᱚᱸᱜᱟ ᱵᱩᱨᱩ ᱠᱚᱫᱚ ᱦᱩᱭᱩᱜ ᱜᱮᱭᱟ
ᱧᱮᱞ ᱠᱟᱫᱟᱵᱤᱱ ᱚᱱᱟ ᱠᱚᱫᱚ ᱟᱫᱚ ᱚᱱᱟ ᱠᱚ ᱪᱷᱟᱲᱟ ᱯᱩᱡᱟᱹ ᱫᱚ ᱵᱟᱝ ᱦᱩᱭᱩᱜ ᱵᱟᱲᱟᱜᱼᱟ
ᱦᱮᱸ ᱡᱮᱢᱚᱱ ᱦᱩᱭᱱᱟ ᱟᱵᱚᱣᱟᱜ ᱵᱚᱸᱜᱟ ᱵᱩᱨᱩ ᱞᱟᱹᱜᱤᱫ ᱫᱚ ᱦᱟᱺᱰᱤ ᱫᱚ ᱚᱱᱟ ᱴᱩᱠᱩᱡ ᱦᱟᱺᱰᱤ ᱫᱚ ᱦᱩᱭᱱᱟ ᱯᱟᱹᱣᱨᱟᱹ ᱫᱚ ᱦᱩᱭᱱᱟ ᱟᱵᱚ ᱪᱚᱰᱚᱨᱮᱫ ᱠᱟᱱ ᱜᱮᱭᱟᱵᱚ ᱚᱱᱟ ᱫᱚ ᱥᱟᱹᱦᱤ ᱜᱮᱭᱟ ᱠᱤᱱᱛᱩ ᱟᱵᱚ ᱡᱮ ᱡᱮ ᱫᱷᱤᱱᱟᱹᱢ ᱵᱚ ᱧᱩᱭᱮᱫ ᱠᱟᱱᱟ ᱧᱩ ᱠᱟᱛᱮᱫ ᱵᱚ ᱩᱞᱴᱟᱹᱣ ᱠᱚᱜ ᱠᱟᱱᱟ ᱜᱤᱫᱽᱨᱟᱹ ᱯᱤᱫᱽᱨᱟᱹ ᱵᱟᱵᱚᱱ ᱯᱟᱲᱦᱟᱣ ᱚᱪᱚᱭᱮᱫ ᱠᱚᱣᱟ ᱱᱤᱭᱟᱹ ᱫᱚ ᱟᱹᱰᱤ ᱵᱟᱹᱲᱤᱡ ᱜᱮᱭᱟ ᱡᱮᱢᱚᱱ ᱦᱟᱺᱰᱤ ᱯᱟᱹᱣᱨᱟᱹ ᱧᱩ ᱞᱮᱠᱷᱟᱡ ᱫᱚ ᱥᱚᱝᱥᱟᱨ ᱦᱚᱸ ᱵᱟᱹᱲᱤᱡᱚᱜ ᱠᱟᱱᱟ ᱮᱨᱟ ᱩᱨᱩ ᱠᱚᱦᱚᱸ ᱠᱳ ᱵᱟᱹᱲᱤᱡ ᱵᱟᱹᱲᱤᱡ ᱚᱸᱰᱮ ᱮᱨᱟ ᱩᱨᱩ ᱴᱷᱮᱡ ᱦᱚᱸᱵᱚ ᱵᱟᱹᱲᱤᱡᱚᱜ ᱠᱟᱱᱟ ᱜᱤᱫᱽᱨᱟᱹ ᱠᱚᱴᱷᱮᱡ ᱜᱮᱵᱚ ᱵᱟᱹᱲᱤᱡᱚᱜ ᱠᱟᱱᱟ
ᱪ
ᱟᱨ ᱟᱯᱮ ᱥᱮᱫ ᱯᱮ ᱡᱟᱛᱨᱟ ᱯᱟᱛᱟᱭ ᱜᱮᱭᱟ ᱛᱚ
ᱦᱳᱭ
ᱟᱯᱮ ᱥᱮᱫ ᱯᱮ ᱡᱟᱛᱨᱟ ᱯᱟᱛᱟᱭ ᱜᱮᱭᱟ
ᱦᱮᱸ ᱡᱟᱛᱨᱟ ᱡᱟᱛᱨᱟ ᱫᱚ ᱠᱷᱩᱵ ᱮᱠᱴᱟ ᱦᱩᱭ ᱫᱚ ᱦᱩᱭᱩᱜᱼᱟ ᱵᱟᱝ ᱫᱚ ᱵᱟᱝ ᱟᱫᱚ ᱢᱟᱱᱮ ᱟᱹᱰᱤ ᱪᱷᱟᱲᱟ ᱪᱷᱟᱲᱟ ᱠᱤ ᱢᱟᱱᱮ ᱜᱷᱚᱱᱚ ᱫᱚ ᱵᱟᱝ ᱦᱩᱭᱩᱜᱼᱟ ᱟᱨᱠᱤ
ᱢᱮᱱ ᱫᱟᱹᱧ ᱡᱮ ᱡᱟᱛᱨᱟ ᱡᱟᱛᱨᱟ ᱵᱟᱨᱮᱛᱮ ᱥᱩᱵᱤᱫᱟ ᱟᱨ ᱚᱥᱩᱵᱤᱫᱟ ᱵᱮᱱ ᱞᱟᱹᱭ ᱞᱮᱠᱷᱟᱱ ᱱᱟᱥᱮ ᱟ ᱞᱤᱧ ᱠᱷᱩᱥᱤ ᱠᱚᱜᱼᱟ
ᱢᱟᱱᱮ ᱡᱟᱛᱨᱟ ᱥᱮ ᱪᱮᱫ ᱵᱤᱱ ᱞᱟᱹᱭᱫᱟ
ᱦᱮᱸ ᱦᱮᱸ ᱦᱮᱸ ᱡᱟᱛᱨᱟ ᱡᱟᱦᱟᱸ ᱚᱠᱟᱴᱟᱜ ᱠᱚ ᱢᱮᱛᱟᱜ ᱠᱟᱱᱟ ᱱᱟᱭᱤᱴ ᱱᱟᱭᱤᱴ ᱯᱨᱳᱜᱨᱟᱢ
ᱴᱪ ᱚ
ᱦᱳᱭ
ᱚ ᱚᱱᱟ ᱫᱚ ᱵᱚᱱᱫᱚ ᱞᱟᱹᱠᱛᱤ ᱠᱟᱱᱟ ᱛᱚ ᱚᱱᱟ ᱫᱚ᱾
ᱚᱱᱟ ᱨᱮᱱᱟᱜ ᱡᱮᱢᱚᱱ ᱦᱩᱭᱱᱟ ᱚᱥᱩᱵᱤᱫᱷᱟ ᱚᱱᱟ ᱾ ᱟᱵᱚ ᱱᱟᱥᱮᱭᱟᱜ ᱮᱢ ᱞᱟᱹᱭ ᱠᱟᱹᱴᱤᱡᱮᱢ ᱠᱮᱭᱟ ᱾
ᱚᱥᱩᱵᱤᱫᱟ ᱫᱚ ᱜᱤᱫᱽᱨᱟᱹ ᱠᱚ ᱵᱟᱹᱲᱤᱡᱚᱜ ᱠᱟᱱᱟ ᱾ ᱚᱱᱟ ᱫᱚ ᱯᱨᱚᱛᱷᱚᱢ ᱢᱚᱛᱚ᱾ ᱦᱮᱸ ᱥᱮᱪ ᱦᱮᱸ᱾
ᱦᱮᱸ
ᱚᱱᱟ ᱠᱚ ᱠᱚᱨᱟᱣ ᱫᱚ ᱵᱷᱟᱜᱮᱭᱟ ᱨᱟᱹᱥᱠᱟᱹ ᱫᱚ ᱵᱷᱟᱜᱮᱭᱟ ᱠᱤᱱᱛᱩ ᱟᱫᱚ ᱟᱹᱭᱩᱵ ᱵᱮᱲᱟ ᱫᱚ ᱠᱟᱹᱴᱤᱡ ᱫᱚ, ᱟᱹᱭᱩᱵ ᱵᱮᱲᱟ ᱫᱚ ᱵᱟᱝ ᱵᱷᱟᱹᱜᱮᱭᱟ ᱾ ᱥᱮ ᱪᱮᱫ? ᱚᱱᱟ ᱫᱚ ᱵᱚᱱᱫᱚ ᱜᱮ ᱵᱷᱟᱜᱮᱭᱟ ᱟᱨ ᱠᱤ᱾ ᱢᱟᱱᱮ ᱚᱱᱟ ᱠᱚᱫᱚ ᱵᱟᱝ ᱢᱟᱱᱮ ᱜᱤᱫᱽᱨᱟᱹ ᱠᱚ ᱯᱟᱲᱦᱟᱣ ᱵᱟᱠᱚ ᱯᱟᱲᱦᱟᱜ ᱠᱟᱱᱟ᱾ ᱚᱱᱟ ᱠᱚᱜᱮ ᱠᱚ ᱢᱟᱱᱮ, ᱢᱟᱱᱮ ᱠᱚ ᱱᱮᱥᱟ ᱞᱮᱠᱟᱜ ᱠᱟᱱᱟ ᱠᱚ ᱟᱨ ᱠᱤ᱾
ᱦᱳᱭ ᱦᱳᱭ ᱦᱳᱭ ᱾ ᱢᱟᱱᱮ ᱟᱵᱮᱱ ᱫᱚᱵᱮᱱ ᱞᱟᱹᱭ ᱚᱪᱚᱭᱮᱫ ᱢᱟᱱᱮ ᱟᱵᱤᱱ ᱫᱚᱵᱤᱱ ᱞᱟ. ᱭ ᱦᱚᱪᱚᱭ ᱮᱫ ᱢᱟᱱᱮ ᱟᱵᱤᱱ ᱫᱚᱵᱤᱱ ᱞᱟᱹᱭ ᱦᱚᱪᱚᱭᱮᱫ ᱠᱟᱱᱟ᱾ ᱡᱮᱢᱚᱱ ᱚᱱᱟ ᱡᱮᱢᱚᱱ ᱯᱨᱳᱜᱨᱟᱢ ᱫᱚ ᱡᱮᱢᱚᱱ ᱫᱤᱱᱨᱮ ᱦᱩᱭ ᱞᱮᱱ ᱫᱚ ᱟᱹᱰᱤ ᱵᱷᱟᱜᱮ ᱠᱤᱱᱛᱩ ᱧᱤᱫᱟᱹ ᱫᱚ ᱵᱟᱝ ᱵᱷᱟᱜᱮᱭᱟ ᱵᱟᱝ,
ᱦᱳᱭ
ᱦᱳᱭ
ᱢᱟᱱᱮ ᱵᱷᱟᱜᱮ ᱫᱚ ᱪᱮᱫᱠᱟ ᱢᱟᱱᱮ ᱚᱛᱤᱨᱤᱠᱛᱚ ᱦᱩᱭ ᱦᱚᱸ ᱵᱟᱝ ᱵᱷᱟᱜᱮᱭᱟ ᱾ᱢᱟᱱᱮ ᱡᱟᱦᱟᱸ ᱛᱤᱥ ᱨᱮᱦᱚᱸ ᱡᱟᱦᱟᱸ ᱛᱤᱥ ᱦᱚᱸ ᱠᱤ ᱵᱚᱞᱜᱮ ᱟ ᱟᱫᱚ ᱱᱮᱛᱟᱨ ᱫᱚ ᱮᱢᱚᱱ ᱮᱢᱚᱱ ᱠᱟᱱᱟ, ᱟᱫᱚ ᱚᱱᱟ ᱫᱚ ᱟᱫᱚ ᱥᱤᱧ ᱵᱮᱲᱟ ᱠᱚᱨᱟᱣ ᱨᱮᱦᱚᱸ ᱪᱮᱫ ᱟᱨ ᱧᱤᱫᱟᱹ ᱵᱮᱲᱟ ᱠᱚᱨᱟᱣ ᱨᱮᱦᱚᱸ ᱪᱮᱫ ᱥᱚᱢᱟᱱ ᱜᱮ᱾ ᱟᱫᱚ ᱱᱮᱛᱟᱨ ᱫᱚ ᱚᱱᱟ ᱫᱚ ᱯᱩᱨᱟᱹ ᱵᱚᱱᱫᱚ ᱜᱮ ᱦᱳᱭᱳᱜᱼᱟ᱾
ᱦᱳᱭ ᱦᱳᱭ ᱦᱳᱭ᱾
ᱦᱮᱸ ᱥᱮ ᱵᱟᱝ ᱦᱮᱸ?
ᱦᱳᱭ ᱡᱮᱢᱚᱱ ᱚᱱᱟ ᱫᱤᱱᱨᱮ ᱠᱚᱨᱟᱣ ᱞᱮᱱᱠᱷᱟᱡ ᱦᱚᱸ ᱵᱟᱹᱲᱤᱡ ᱜᱮᱭᱟ ᱾ᱧᱤᱫᱟᱹ ᱦᱚᱸ ᱠᱚᱨᱟᱣ ᱞᱮᱱᱠᱷᱟᱡ ᱵᱟᱹᱲᱤᱡ ᱜᱮᱭᱟ᱾ ᱡᱮᱢᱚᱱ ᱚᱱᱟ ᱛᱮᱫᱚ ᱡᱮᱢᱚᱱ, ᱡᱮᱢᱚᱱ ᱦᱟᱺᱰᱤ ᱧᱩ ᱚᱱᱟ ᱡᱟᱛᱨᱟ ᱯᱟᱛᱟ ᱨᱮ ᱦᱟᱺᱰᱤ ᱧᱩ ᱵᱟᱨᱮ ᱛᱮ, ᱟᱵᱚ ᱠᱟᱞᱪᱟᱨ ᱨᱮᱱᱟᱜ ᱟᱵᱚ ᱰᱮᱵᱷᱞᱚᱯᱢᱮᱱᱴ ᱵᱟᱨᱮ ᱛᱮ ᱨᱚᱯᱚᱲ ᱫᱚ᱾ ᱟᱵᱚ ᱥᱤᱠᱥᱤᱛ ᱫᱚ ᱵᱟᱠᱚ ᱮᱢᱟ ᱵᱚᱱ ᱠᱟᱱᱟ᱾ ᱦᱳᱭ ᱟᱨ ᱟᱵᱚ ᱫᱚ ᱚᱸᱰᱮ ᱪᱟᱞᱟᱣ ᱠᱟᱛᱮᱫ ᱵᱚ ᱠᱷᱟᱹᱞᱤ, ᱠᱷᱟᱹᱞᱤ ᱧᱮᱞᱟ᱾ ᱚᱱᱟ ᱠᱚᱹᱡ ᱮᱱᱮᱡᱽ ᱠᱚ ᱩᱫᱩᱜ ᱟᱵᱚᱱ ᱠᱟᱱᱟ᱾
ᱦᱮᱸ
ᱟᱨ ᱚᱸᱰᱮ ᱡᱚᱫᱤ ᱜᱤᱫᱽᱨᱟᱹ ᱯᱤᱫᱽᱨᱟᱹ ᱠᱚ ᱛᱟᱦᱮᱸ ᱞᱮᱱᱠᱷᱷᱟ ᱫᱚ ᱩᱱᱠᱩ ᱚᱱᱠᱟ ᱜᱮᱠᱚ ᱪᱤᱫᱟ᱾
ᱦᱮᱸᱻᱦᱮᱸ
ᱦᱳᱭ ᱟᱨ ᱚᱸᱰᱮ ᱢᱟ ᱮᱠᱮᱱ ᱦᱟᱺᱰᱤ ᱧᱩ ᱠᱟᱛᱮ ᱠᱚ ᱪᱟᱞᱟᱜ ᱠᱟᱱᱟ ᱾ᱡᱮᱢᱚᱱ ᱡᱟᱛᱨᱟ ᱫᱚ ᱦᱩᱭᱩᱜ ᱠᱟᱱᱟ ᱥᱟᱵ ᱠᱟᱜ ᱢᱮ ᱦᱟᱺᱰᱤ ᱧᱩ ᱵᱟᱠᱷᱨᱟ ᱞᱟᱜᱤ ᱜᱮ᱾
ᱜᱚᱝᱠᱮ ᱟᱫᱚ ᱚᱠᱛᱚ ᱦᱚᱸ ᱢᱩᱪᱟᱹᱫᱚᱜ ᱠᱟᱱᱟ᱾ ᱛᱟᱦᱚᱞᱮ ᱟᱫᱚ ᱤᱱᱠᱟᱢᱤᱝ ᱛᱮᱞᱤᱧ ᱜᱚᱞᱯᱷᱚᱭᱟ᱾